ᱡᱚᱦᱟᱨ ᱜᱮ ᱦᱮᱞᱳ ᱚᱠᱟᱞᱮᱠᱟ ᱦᱮᱱᱟᱜ ᱯᱮᱭᱟ?
ᱦᱮᱸ ᱜᱚᱝᱠᱮ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱦᱟᱸᱜ ᱟᱵᱮᱱ ᱜᱮ ᱚᱠᱟᱞᱮᱠᱟ?
ᱦᱮᱸ ᱟᱞᱮ ᱦᱚᱸ ᱱᱤᱛ ᱦᱟᱹᱵᱤᱡ ᱛᱮ ᱱᱟᱯᱟᱭ ᱵᱟᱲᱟ ᱜᱮ ᱦᱟᱸᱜ ᱟᱫᱚ ᱠᱷᱩᱜ ᱢᱟᱸᱫᱟ ᱠᱷᱩᱜ ᱢᱟᱸᱫᱟ ᱫᱚ ᱢᱮᱱᱟᱜ ᱟᱠᱟᱜ ᱜᱮᱭᱟ᱾
ᱟᱪᱪᱷᱟ ᱟᱪᱪᱷᱟ ᱚᱱᱟ ᱫᱚ ᱦᱚᱭᱛᱳ ᱫᱟᱜ ᱡᱟᱹᱲᱤ ᱵᱮᱥᱤ ᱦᱩᱭᱩᱜ ᱠᱟᱱ ᱠᱷᱟᱹᱛᱤᱨ ᱥᱮ
ᱫᱟᱜ ᱡᱟᱹᱲᱤ ᱦᱚᱸ ᱟᱨ ᱥᱤᱛᱩᱝ ᱛᱮᱦᱤᱧ ᱫᱚ ᱦᱟᱸᱜ ᱵᱮᱥᱤ ᱜᱮ ᱥᱤᱛᱩᱝ ᱠᱮᱫᱟ ᱦᱟᱸᱜ ᱟᱞᱮ ᱥᱮᱱ ᱫᱚ ᱦᱟᱸᱜ
ᱟᱪᱪᱷᱟ ᱟᱪᱪᱷᱟ ᱟᱪᱪᱷᱟ
ᱦᱳᱭ ᱟᱫᱚ ᱫᱟᱜ ᱟᱨ ᱥᱤᱛᱩᱝ ᱢᱤᱫᱴᱮᱱ ᱤᱭᱟᱹ ᱞᱮᱱᱠᱷᱟᱱ ᱫᱚ ᱟᱫᱚ ᱢᱫᱟ ᱫᱚ ᱧᱟ-ᱧᱟᱢ ᱜᱮᱭᱟ᱾
ᱦᱮᱸ ᱢᱟᱫᱟ ᱫᱚ ᱧᱟᱢᱚᱜ ᱜᱮᱭᱟ ᱟᱨ ᱥᱟᱨᱟᱠᱷᱚᱱ ᱞᱚᱦᱚᱫ ᱥᱮ ᱵᱚᱨᱥᱟ ᱫᱤᱱ ᱠᱟᱱ ᱜᱮᱭᱟ᱾
ᱦᱮᱸ ᱮᱠᱫᱚᱢ ᱮᱠᱫᱚᱢ ᱢᱟᱱᱮ ᱛᱤᱦᱮᱧ ᱜᱮ ᱦᱟᱸᱜ ᱮ ᱥᱤᱛᱩᱝ ᱠᱟᱫᱟ ᱵᱟᱝᱠᱷᱟᱱ ᱫᱚ ᱡᱟᱦᱟᱸ ᱛᱤᱱᱟᱹᱜ ᱢᱟᱱᱮ ᱦᱚᱞᱟ ᱢᱟᱫᱷᱮᱨ ᱢᱤᱫ ᱥᱚᱯᱛᱟᱦᱚ ᱞᱮᱠᱟᱱ ᱫᱚ ᱯᱩᱨᱟᱹ ᱫᱟᱜ ᱥᱮᱛᱟᱜ ᱠᱷᱚᱱᱟᱜ
ᱟᱨ ᱚᱱᱟ ᱵᱮᱜᱚᱨ ᱪᱮᱫ ᱠᱚ ᱠᱟᱹᱢᱤ ᱵᱟᱲᱟᱭ ᱦᱩᱭᱩᱜ ᱠᱟᱱᱟ?
ᱟᱯᱮ ᱥᱮᱱ ᱜᱮ ᱚᱠᱟ ᱞᱮᱠᱟ ᱫᱟᱜ ᱡᱟᱹᱲᱤ ᱠᱚ?
ᱦᱚᱸ ᱟᱞᱮ ᱥᱮᱫ ᱫᱚ ᱦᱟᱸᱜ ᱫᱟᱜ ᱡᱟᱹᱲᱤ ᱫᱚ ᱡᱚᱨᱚᱭᱮᱫ ᱜᱮᱭᱟᱭ ᱢᱟᱱᱮ ᱞᱟᱹᱴᱩ ᱫᱟᱜ ᱫᱚ ᱵᱟᱹᱱᱩᱜᱼᱟ᱾ ᱡᱷᱤᱯᱤᱨ ᱡᱷᱤᱯᱤᱨ ᱮ ᱫᱟᱲ ᱡᱟᱜ ᱮ ᱫᱫᱟ ᱤᱱᱟᱹ ᱠᱷᱟᱹᱛᱤᱨ ᱵᱟᱹᱫᱽ ᱦᱚᱸ ᱵᱟᱞᱮ ᱨᱚᱦᱚᱭ ᱫᱟᱲᱮ ᱠᱟᱣᱫᱟ᱾
ᱚ ᱟᱪᱪᱷᱟ ᱟᱪᱪᱷᱟ ᱢᱟᱱᱮ ᱚᱱᱠᱟ ᱫᱚ ᱫᱟᱜ ᱦᱚᱸ ᱵᱟᱝ ᱠᱷᱮᱛ ᱨᱮᱦᱚᱸ ᱫᱟᱜ ᱵᱟᱭ ᱯᱮᱨᱮᱡ ᱮᱫᱟ᱾
ᱵᱟᱝ ᱵᱟᱝ ᱵᱟᱝ ᱵᱟ ᱟᱨ ᱟᱞᱮ ᱥᱮᱫ ᱫᱚ ᱢᱟᱱᱮ ᱞᱚᱜᱚᱱ ᱢᱟᱪᱷᱟ ᱨᱚᱦᱚᱭ ᱦᱳᱭᱳᱜᱼᱟ ᱢᱟᱱᱮ ᱫᱟᱜ ᱠᱮᱫᱟᱭ ᱛᱚ ᱫᱟᱜ ᱥᱚᱝᱜᱮ ᱥᱚᱝᱜᱮ ᱱᱟᱦᱮᱞ ᱤᱫᱤ ᱦᱳᱭᱳᱜᱼᱟ ᱛᱚᱵᱮ ᱚᱱᱟ ᱫᱟᱜ ᱵᱤᱱ ᱧᱟᱢᱟ ᱵᱟ ᱠᱷᱟᱱ ᱫᱚ ᱵᱟᱝ ᱛᱟᱦᱮᱱ ᱠᱟᱱᱟ ᱫᱟᱜ ᱫᱚ,
ᱟᱪᱪᱷᱟ ᱟᱪᱪᱷᱟ, ᱟᱫᱚ ᱚᱝᱠᱟ ᱛᱟᱦᱚᱞᱮ ᱤᱭᱟᱹ ᱠᱚᱫᱚ ᱵᱟᱹᱱᱩᱜᱼᱟ ᱦᱮᱸ ᱥᱮᱞᱚ ᱠᱚᱫᱚ ᱵᱟᱹᱱᱩᱜᱼᱟ?
ᱵᱟᱝᱼᱟ ᱜᱚᱢᱠᱮ ᱱᱚᱛᱮ ᱫᱚ ᱥᱮᱞᱩ ᱫᱚ ᱵᱟᱹᱱᱩᱜᱼᱟ ᱱᱚᱛᱮ ᱫᱚ ᱮᱠᱫᱚᱢ ᱵᱤᱨ ᱫᱤᱥᱚᱢ ᱠᱟᱱᱟ ᱾ ᱥᱮ ᱦᱟᱱᱮ ᱵᱩᱨᱩ ᱫᱤᱥᱚᱢ ᱞᱟᱹᱭ ᱜᱟᱱᱚᱜᱼᱟ ᱾
ᱟᱫᱚ ᱦᱟᱸᱜ ᱥᱮᱞᱳᱢᱮᱞᱳ, ᱠᱚᱫᱚ ᱵᱟᱝ ᱪᱟᱞᱟᱜ ᱠᱟᱱᱟ ᱛᱟᱞᱮᱭᱟ ᱢᱟᱱᱮ ᱥᱮᱞᱩ ᱫᱩᱵᱤᱱ ᱠᱚᱨᱟᱣ ᱨᱮᱦᱚᱸ ᱢᱟᱱᱮ ᱟᱹᱵᱤᱱᱟᱜ ᱦᱚᱪᱚᱭᱟᱵᱤᱱ ᱛᱚ ᱟᱹᱰᱤ ᱞᱟᱛᱟᱨ, ᱯᱟᱸᱥᱥᱚ ᱪᱷᱚᱥᱚ, ᱛᱟᱲᱟᱣ ᱞᱟᱜᱟᱜᱼᱟ ᱛᱚᱵᱮ ᱦᱚᱭᱛᱳ ᱫᱟᱜ ᱵᱤᱱ ᱧᱟᱢᱟ ᱟᱨ ᱵᱟᱠᱷᱟᱱ ᱫᱚ ᱵᱟᱝ ᱦᱚᱸᱵᱤᱱ ᱧᱟᱢ ᱫᱟᱲᱮᱭᱟᱜᱼᱟ, ᱫᱷᱤᱨᱤ ᱛᱚ
ᱟᱻ ᱟᱪᱪᱷᱟ ᱟᱪᱪᱷᱟ,
ᱦᱮᱸ, ᱟᱫᱚ ᱚᱝᱠᱟ, ᱟᱫᱚ ᱟᱞᱮ ᱮᱥᱱ ᱫᱚᱦᱚ ᱫᱚ ᱵᱟ ᱫᱟᱜ ᱨᱮᱭᱟᱜ ᱚᱝᱠᱟ ᱤᱭᱟᱹ ᱫᱚ ᱵᱟᱹᱱᱩᱜᱼᱟ, ᱟᱱᱟᱴ ᱫᱚ ᱥᱮᱞᱳ ᱠᱚ ᱢᱮᱱᱟᱜᱼᱟ ᱟᱞᱮ ᱥᱮᱱ ᱫᱚ ᱦᱟᱸᱜ,
ᱟᱪᱪᱷᱟ,
ᱢᱟ ᱛᱚ ᱥᱮᱨᱢᱟ ᱡᱟᱹᱲᱤ ᱵᱟᱭ ᱡᱟᱹᱲᱤ ᱞᱮᱠᱷᱟᱱ ᱫᱚ ᱦᱟᱸᱜ ᱚᱱᱟ ᱛᱮ ᱜᱮ ᱾ ᱚᱸᱰᱮ ᱥᱮᱞᱮᱫ ᱦᱳᱭᱳᱜ-ᱟ ᱫᱟᱜ ᱮᱢ ᱠᱟᱛᱮ ᱫᱚ ᱪᱟᱥ ᱦᱳᱭᱳᱜᱼᱟ ᱾
ᱟᱪᱪᱷᱟ, ᱫᱟᱜ ᱨᱮᱭᱟᱜ ᱫᱚ ᱚᱵᱷᱟᱵᱽ ᱫᱚ ᱵᱟᱪᱩᱜᱼᱟ
ᱦᱮᱸ ᱦᱩᱲᱩ ᱨᱚᱦᱚᱭ ᱠᱚᱫᱚ ᱛᱟᱦᱚᱞᱮ ᱟᱹᱣᱨᱤ ᱯᱮ ᱮᱦᱚᱵᱚᱜᱼᱟ?
ᱦᱮᱸ ᱵᱟ ᱢᱟᱱᱮ ᱵᱟᱹᱭᱦᱟᱹᱲ ᱛᱮᱫ ᱫᱚ ᱦᱩᱭ ᱠᱟᱱᱟ ᱜᱚᱢᱠᱮ ᱟᱨ ᱵᱟᱹᱫᱽ ᱛᱮᱫ ᱫᱚ ᱵᱟᱠᱤ ᱜᱮᱭᱟ ᱾ ᱫᱟᱜ ᱡᱩᱫᱤ ᱫᱟᱜ ᱟᱞᱮᱭᱟᱭ ᱥᱮᱨᱢᱟ ᱡᱟᱹᱲᱤᱭᱟᱞᱮ ᱛᱟᱦᱚᱞᱮ ᱠᱷᱟᱱ ᱫᱚ ᱦᱩᱭᱩᱜᱼᱟ ᱾ ᱟᱨ ᱵᱟᱠᱷᱟᱱ ᱫᱚ ᱦᱩᱲᱩ ᱦᱩᱭ ᱨᱮᱱᱟᱜ ᱥᱚᱢᱵᱷᱚᱵᱚᱱᱟ ᱫᱚ ᱵᱟᱹᱱᱩᱜᱼᱟ, ᱢᱟᱱᱮ ᱫᱟᱜ ᱛᱮ ᱱᱩᱱᱟᱹᱜ ᱞᱮ ᱚᱵᱷᱟᱵᱽ ᱵᱟ ᱱᱩᱱᱟᱹᱜ ᱚᱵᱷᱟᱯᱟ ᱚᱱᱮ ᱦᱟᱱᱮ ᱡᱚᱠᱷᱚᱱ ᱥᱤᱛᱩᱝ ᱫᱤᱱ ᱦᱤᱡᱩᱜ ᱟᱥᱮ ᱩᱱ ᱫᱚ ᱦᱟᱸᱜ,
ᱢᱟᱱᱮ ᱯᱚᱧᱪᱟᱭᱮᱛ ᱠᱷᱚᱱ ᱴᱤᱝᱠᱤ ᱨᱮ ᱫᱟᱜ ᱠᱚ ᱟᱹᱜᱩ ᱟᱞᱮᱭᱟ ᱾
ᱟᱪᱪᱷᱟ ᱟᱪᱪᱷᱟ ᱟᱪᱪᱷᱟ ᱚᱱᱮ ᱚᱝᱠᱟ ᱚ ᱞᱟᱛᱟᱨ ᱨᱮᱜᱮ ᱫᱟᱜ ᱛᱟᱦᱟᱞᱮ ᱚᱝᱠᱟ ᱵᱟᱹᱱᱩᱜᱼᱟ ᱟᱯᱮᱥᱮᱱ ᱫᱚ ᱦᱮᱸ
ᱦᱮᱸ ᱦᱮᱸ ᱵᱟᱹᱱᱩᱜ ᱜᱮᱭᱟ ᱵᱟᱹᱱᱩᱜ ᱜᱮᱭᱟ ᱾
ᱦᱩᱸ ᱚᱱᱟ ᱜᱮᱛᱚ ᱢᱟᱱᱮ ᱫᱟᱜ ᱜᱮᱛᱷᱚ ᱢᱟᱱᱮ
ᱠᱟᱹᱴᱤᱡ ᱮᱵᱮᱞ ᱮᱵᱮᱞ ᱢᱮᱱᱟᱜ ᱟᱠᱟᱫᱟ ᱫᱟᱜ ᱫᱚ ᱡᱚᱠᱷᱚᱱ ᱥᱤᱛᱩᱝ ᱫᱤᱱ ᱯᱟᱲᱟᱜ ᱟᱥᱮ, ᱩᱱ ᱫᱚ ᱦᱟᱸᱜ ᱟᱫᱚ ᱵᱟᱭ ᱛᱟᱦᱮᱱᱟ ᱟᱹᱰᱤ ᱞᱟᱛᱟᱨᱚᱜᱼᱟ ᱛᱟᱦᱚᱞᱮ ᱠᱷᱟᱱ ᱫᱚ ᱴᱤᱭᱩᱠᱚᱞ ᱠᱚ ᱦᱚᱸ ᱟᱸᱡᱮᱫᱚᱜᱼᱟ ᱾
ᱟᱪᱪᱷᱟ ᱟᱪᱪᱷᱟ ᱟᱪᱷᱟ ᱦᱩᱸ ᱛᱟᱦᱚᱞᱮ ᱚᱝᱠᱟ ᱤᱭᱟᱹ ᱚ ᱛᱟᱦᱚᱞᱮ ᱴᱮᱯ ᱠᱩ ᱢᱮᱱᱟᱜ ᱜᱮᱭᱟ, ᱠᱤᱱᱛᱩ ᱚᱸᱰᱮ ᱠᱷᱚᱱ ᱫᱚ ᱫᱟᱜ ᱦᱚᱸ ᱵᱟᱝ ᱩᱰᱩᱝᱚᱜ ᱜᱮᱭᱟ ᱚᱱᱠᱟ ᱫᱚ ᱵᱟᱝ?
ᱦᱮ ᱵᱟᱝ ᱵᱟᱝ ᱵᱟᱝ ᱟᱫᱚ ᱫᱟᱜ ᱜᱮᱛᱚ ᱞᱟᱛᱟᱨ ᱥᱮᱴᱮᱨᱚᱜ ᱟᱭ ᱛᱚᱵᱮ ᱛᱚ ᱫᱟᱜ ᱨᱟᱠᱟᱵ-ᱟ
ᱦᱮᱸ ᱦᱮᱸ ᱴᱷᱤᱠ ᱴᱷᱤᱠ,
ᱦᱮᱸ ᱟᱫᱚ ᱱᱮᱛᱟᱨ ᱫᱤᱱ ᱫᱚ ᱠᱟᱹᱴᱤᱡ ᱠᱟᱹᱴᱤᱡ ᱫᱚ ᱦᱟᱸᱜ ᱧᱟᱢ ᱫᱟᱭ ᱱᱤ ᱛᱩᱜ ᱫᱚ ᱠᱟᱹᱴᱤᱡ ᱫᱟᱜ ᱫᱚ ᱪᱮᱛᱟᱱ ᱨᱮ ᱦᱤᱡᱩᱜ ᱠᱟᱱᱟ ᱥᱮ ᱫᱟᱜ ᱮᱫᱟᱭ ᱢᱟᱱᱮ, ᱞᱮᱭᱟᱨ ᱫᱚ ᱠᱟᱹᱴᱤᱡ ᱪᱮᱛᱟᱱ ᱟᱠᱟᱱ ᱜᱮᱭᱟ ᱾
ᱦᱮᱸᱻ ᱟᱪᱪᱷᱟ ᱟᱪᱪᱷᱟ, ᱱᱚᱝᱠᱟᱱ ᱵᱮᱯᱟᱨ ᱛᱟᱞᱦᱮ ᱢᱟᱱᱮ ᱛᱟᱦᱚᱞᱮ ᱧᱩ ᱫᱟᱜ ᱠᱚ ᱤᱭᱟᱹ ᱠᱚ ᱟᱹᱰᱤ ᱟᱱᱟᱴ ᱜᱮᱭᱟ ᱾
ᱦᱮᱸ ᱟᱱᱟᱴ ᱜᱮᱭᱟ ᱟᱱᱟᱴ ᱜᱮᱭᱟ ᱟᱨ ᱚᱱᱟ ᱦᱚᱸ ᱜᱚᱝ ᱠᱮ ᱢᱟᱱᱮ ᱱᱟᱱᱟ ᱨᱚᱠᱚᱢ ᱫᱟᱜ ᱢᱟᱱᱮ ᱥᱩᱨ ᱥᱩᱨ ᱜᱮ ᱱᱚᱸᱰᱮ ᱵᱤᱱ ᱛᱟᱲᱟᱣ ᱠᱮᱫᱟ ᱮᱠᱥᱚ ᱯᱷᱩᱴ ᱦᱟᱱᱛᱮ ᱨᱮᱵᱮᱱ ᱛᱟᱲᱟᱣ ᱞᱮᱠᱷᱟᱱ ᱜᱮ ᱢᱟᱱᱮ ᱮᱴᱟᱜ ᱨᱚᱠᱚᱢ ᱫᱟᱜ ᱛᱩᱫᱩᱜ-ᱟ᱾ ᱟᱫᱚ ᱚᱱᱟ ᱛᱮᱵᱤᱱ ᱫᱟᱠᱟ ᱩᱛᱩ ᱞᱮᱠᱷᱟᱱ ᱥᱮ ᱢᱟᱱᱮ ᱫᱟᱠᱟ ᱦᱚᱸ ᱵᱟᱝ ᱤᱥᱤᱱᱚᱜᱼᱟ᱾ ᱢᱟᱱᱮ ᱚᱠᱛᱚ ᱟᱰᱤ ᱡᱳᱨᱮ ᱟᱫᱚ ᱚᱱᱟ ᱫᱚ ᱫᱷᱤᱨᱤ ᱨᱮᱱᱟᱜ ᱦᱮᱸ ᱟᱭᱨᱚᱱ ᱫᱟᱜ ᱥᱮ ᱪᱮᱫ ᱫᱟᱜ ᱠᱟᱱᱟ ᱵᱟᱞᱤᱧ ᱞᱟᱹᱭ ᱫᱟᱲᱮᱭᱟᱜᱼᱟ᱾ ᱟᱫᱚ ᱚᱱᱟ ᱫᱷᱤᱨᱤ ᱨᱮᱱᱟᱜ ᱫᱳᱥ ᱥᱮ ᱪᱮᱫ ᱠᱟᱱᱟ᱾ ᱢᱟᱱᱮ ᱚᱱᱟ ᱥᱩᱨ ᱥᱩᱯᱩᱨ ᱜᱮ ᱠᱟᱱᱟ, ᱟᱫᱚ ᱚᱰᱮᱱᱟᱜ ᱫᱟᱜ ᱛᱮᱫᱚ ᱵᱮᱥ ᱴᱷᱤᱠ ᱢᱟᱱᱮ ᱫᱟᱹᱞ ᱟᱹᱰᱤ ᱪᱟᱸᱬ ᱤᱥᱤᱱᱚᱜ ᱠᱟᱱᱟ ᱫᱟᱠᱟ ᱤᱥᱤᱱᱚᱜ ᱠᱟᱱᱟ ᱟᱨ ᱦᱟᱰᱮᱱᱟᱜ ᱵᱤᱱ ᱟᱹᱜᱩ ᱞᱮ ᱠᱷᱟᱱ ᱫᱚ ᱵᱟᱝ ᱤᱥᱤᱱ ᱞᱟᱹᱜᱤᱫᱚᱜ ᱠᱟᱱᱟ᱾
ᱩᱸ ᱤᱧ ᱦᱟᱸᱜ ᱢᱤᱫᱴᱟᱝ ᱡᱟᱭᱜᱟ ᱨᱮ ᱛᱟᱦᱮ ᱞᱮᱱᱤᱧ ᱦᱟᱸᱜ ᱚᱸᱰᱮᱧ ᱛᱟᱦᱮᱱ ᱠᱟᱱ ᱛᱟᱦᱮᱱᱟ᱾ ᱳᱭ ᱯᱮ ᱥᱮᱨᱢᱟ ᱜᱟᱱᱤᱧ ᱛᱟᱦᱮ ᱠᱟᱱᱟ ᱛᱟᱦᱮᱞᱮᱱᱟ ᱠᱤᱱ ᱛᱩ ᱚᱰᱮ ᱚ ᱫᱟᱜ ᱦᱟᱸᱜ ᱚᱱᱠᱟ ᱟᱱᱟᱴ ᱛᱟᱦᱮ ᱠᱟᱱᱟ᱾ ᱟᱱᱟᱴ ᱵᱚᱞᱛᱮ ᱪᱮᱫ ᱞᱮᱠᱟ ᱢᱟᱱᱮ ᱟᱭᱨᱚᱱ ᱟᱭᱨᱚᱱ ᱜᱮ ᱫᱟᱜ ᱦᱮᱸ᱾ ᱢᱤᱫ ᱡᱟᱭᱜᱟ ᱨᱮᱫᱚ ᱟᱭᱨᱚᱱ ᱜᱮᱭᱟ ᱫᱟᱜ ᱴᱷᱤᱠ ᱜᱮᱭᱟ᱾ ᱟᱨ ᱢᱤᱫ ᱡᱟᱭᱜᱟ ᱨᱮᱫᱚ ᱟᱨᱦᱚ ᱥᱟᱯᱷᱟ ᱜᱮᱭᱟ ᱫᱟᱜ ᱚᱰᱮᱱᱟᱜ ᱫᱚ ᱦᱮᱸ, ᱮᱠᱫᱚᱢ ᱧᱩ ᱜᱟᱱᱚᱜᱼᱟ᱾ ᱟᱨ ᱢᱤᱫ ᱡᱟᱭᱜᱟ ᱫᱚ ᱯᱩᱨᱟᱹ ᱟᱭᱨᱚᱱ᱾ ᱚᱰᱮ ᱫᱚ ᱛᱩᱯᱩ ᱠᱚᱦᱚᱸ ᱢᱟᱱᱮ ᱚᱠᱟ ᱞᱮᱠᱟ ᱪᱚ ᱚᱱᱟ ᱫᱟᱜ
ᱦᱮᱸ ᱢᱟᱱᱮ ᱫᱟᱜ ᱫᱚ ᱠᱟᱹᱴᱤᱡ ᱜᱮᱥᱚᱜ ᱟᱥᱮ ᱟᱭᱨᱚᱱ ᱛᱟᱦᱮᱱ ᱠᱷᱟᱱ ᱜᱮ ᱠᱟᱴᱤᱡ᱾
ᱦᱮᱸ ᱦᱮᱸ ᱟᱨ ᱟᱨᱦᱚᱸ ᱚᱱᱠᱟ ᱢᱤᱫ ᱡᱟᱭᱜᱟ ᱨᱮ ᱛᱟᱦᱮ ᱦᱩᱭ ᱞᱮᱱᱟ᱾ ᱚᱰᱮ ᱟᱫᱚ ᱛᱩᱯᱩ ᱠᱚᱦᱚᱸ ᱟᱭᱨᱚᱱ ᱜᱮᱭᱟ ᱚᱰᱮᱱᱟᱜ ᱢᱮ ᱡᱟᱦᱟᱸ ᱞᱮᱠᱟ ᱟᱭᱨᱚᱱᱤᱧ ᱧᱟᱢ ᱞᱮᱫᱟ ᱢᱤᱫᱴᱟᱝ ᱡᱟᱭᱜᱟ ᱨᱮ ᱛᱟᱦᱮ ᱠᱟᱛᱮ ᱚᱱᱮᱧ ᱞᱟᱹᱭᱟᱫ ᱢᱮᱭᱟ᱾ ᱚᱱᱟ ᱯᱚᱨ ᱫᱚ ᱢᱤᱫ ᱡᱟᱭᱜᱟ ᱨᱮ ᱛᱟᱦᱮ ᱠᱟᱛᱮ ᱚᱱᱠᱟ ᱟᱭᱨᱚᱱ ᱫᱚ ᱵᱟᱝ ᱠᱤᱱᱛᱩ ᱟᱭᱨᱚᱱ ᱫᱚ ᱛᱟᱦᱮ ᱠᱟᱱᱟ ᱠᱤᱱᱛᱩ ᱩᱱᱟᱹᱜ ᱵᱮᱥᱤ ᱫᱚ ᱵᱟᱝ ᱟᱫᱚ ᱩᱵ ᱠᱚ ᱧᱩᱨᱩᱜ ᱠᱟᱱ ᱟᱨ ᱚᱴᱮᱱᱟᱜ ᱟᱨᱦᱚ ᱛᱩᱯᱩ ᱠᱚᱛᱮ ᱫᱚ ᱟᱨ ᱩᱵᱠᱩ ᱢᱟᱱᱮ ᱫᱚᱢᱮ ᱧᱩᱨᱦᱟᱹᱜ ᱠᱟᱱ ᱛᱟᱦᱮᱱᱟ ᱟᱫᱚ ᱦᱚ-ᱚᱝᱠᱟ ᱫᱟᱜ ᱨᱮᱭᱟᱜ ᱠᱤᱪᱩ ᱡᱟᱭᱜᱟ ᱨᱮᱫᱚ ᱚᱱᱠᱟ ᱤᱭᱟᱹ ᱫᱚ ᱢᱮᱱᱟᱜ-ᱟ᱾ ᱟᱰᱤ ᱠᱤᱪᱷᱩ ᱟᱭᱨᱚᱱ ᱠᱚ ᱤᱭᱟᱹ ᱠᱩ ᱢᱟᱱᱮ ᱵᱟᱝ ᱵᱮᱥᱟ ᱧᱩ ᱠᱚᱦᱚ ᱵᱟᱝ ᱴᱷᱤᱠᱚᱜ-ᱟ᱾
ᱦᱮᱸ ᱦᱮᱸ ᱴᱷᱤᱠ ᱜᱮᱵᱤᱱ ᱞᱟᱹᱭᱫᱟ ᱠᱟᱨ ᱫᱤᱥᱟᱹᱣᱟᱫ ᱞᱤᱧᱟᱹ ᱵᱤᱱ ᱟᱹᱞᱤᱧ ᱦᱚᱸ ᱢᱟᱱᱮ ᱚᱱᱟ ᱠᱷᱟᱹᱛᱤᱨ ᱜᱮ ᱦᱚᱭᱛᱳ ᱩᱵ ᱫᱚ ᱵᱩᱡᱩᱨᱚᱜ ᱠᱟᱱ ᱛᱟᱞᱤᱧᱟ᱾ ᱟᱹᱞᱤᱧ ᱦᱚᱸ ᱡᱚᱠᱷᱚᱱ ᱱᱟᱢᱟᱞ ᱠᱟᱢᱤ ᱠᱚᱞᱤᱧ ᱥᱮᱱ ᱵᱟᱲ ᱞᱮᱱᱟ ᱥᱮ᱾ ᱢᱟᱱᱮ ᱚᱱᱛᱮᱱᱟᱜ ᱫᱟᱜ ᱦᱚᱸ ᱢᱟᱱᱮ ᱥᱮᱞᱚ ᱫᱟᱜ ᱫᱚ ᱥᱮᱞᱚ ᱫᱟᱜ ᱜᱮ ᱠᱟᱱᱟ᱾ ᱟᱫᱚ ᱟᱞᱤᱧ ᱛᱚ ᱵᱟᱞᱤᱧ ᱵᱩᱡ ᱫᱟᱲᱮᱜ ᱠᱟᱫᱟ ᱪᱮᱫᱟᱜ ᱵᱚᱦᱚᱜ ᱫᱟᱜ ᱨᱮᱱᱟᱜ ᱩᱵ ᱫᱚ ᱧᱩᱨᱩᱜ ᱠᱟᱱ ᱛᱞᱤᱧᱟ᱾ ᱟᱫᱚ ᱯᱚᱨᱮ ᱯᱚᱨᱮᱛᱮ ᱦᱚᱸᱜ-ᱚᱭ ᱵᱤᱱ ᱞᱟᱹᱭ ᱠᱮᱫ ᱛᱮ ᱞᱤᱧ ᱵᱩᱡ ᱫᱟᱲᱮᱭᱟᱜ ᱠᱟᱱᱟ ᱦᱚᱭᱛᱚ ᱚᱱᱟ ᱫᱚ ᱟᱭᱨᱚᱱ ᱠᱷᱟᱹᱛᱤᱨ ᱜᱮ ᱠᱟᱱᱟ᱾
ᱦᱳᱭ ᱦᱳᱭ ᱚᱱᱠᱟ ᱤᱭᱟᱹ ᱰᱟᱠᱛᱟᱨ ᱠᱚ ᱦᱟᱜ ᱫᱮᱠᱷᱟᱣ ᱵᱟᱲᱟ ᱦᱩᱭᱱᱟ ᱟᱫᱚ ᱰᱟᱠ ᱴᱟᱨ ᱠᱚᱠᱚ ᱞᱟᱹᱭ ᱮᱫᱟ ᱟᱫᱚ ᱠᱚ ᱞᱟᱹᱭ ᱫᱟ ᱱᱤᱭᱟᱹ ᱮᱞᱟᱠᱟ ᱨᱮᱱᱟᱜ ᱫᱟᱜ ᱫᱚ ᱦᱟᱸᱜ ᱚᱱᱠᱟ ᱵᱟᱝ ᱵᱷᱟᱜᱮᱭᱟ᱾ ᱢᱟᱱᱮ ᱦᱚᱸᱜᱼᱚᱭ ᱛᱩᱯᱩᱱ ᱠᱟᱱᱟᱢ ᱴᱷᱤᱠ ᱜᱮᱭᱟ ᱫᱟᱜ ᱠᱚ ᱵᱚᱞᱚᱱ ᱠᱟᱱ ᱜᱮᱭᱟ᱾ ᱠᱤᱪᱷᱩ ᱫᱚ ᱴᱷᱤᱠ ᱜᱮᱭᱟ ᱚᱱᱟ ᱦᱩᱭᱛᱟᱢ ᱛᱟᱨᱯᱚᱨ ᱟᱢ ᱧᱩᱭ ᱫᱟᱢ ᱦᱮᱸ ᱴᱷᱤᱠ ᱜᱮᱭᱟ᱾ ᱟᱵᱟᱨ ᱟᱨᱦᱚ ᱫᱟᱠᱟ ᱥᱚᱜᱮ ᱫᱟᱠᱟᱭ ᱫᱟᱢ, ᱚᱱᱟ ᱫᱟᱠᱟ ᱚᱱᱟ ᱫᱟᱜ
ᱚᱱᱟ ᱥᱟᱜᱛᱮ ᱦᱮᱸ ᱢᱮᱥᱟ ᱠᱟᱛᱮᱫ ᱟᱨᱚᱚ ᱪᱟᱞᱟᱜ ᱠᱟᱱᱟ ᱦᱚᱲᱢᱚ ᱨᱮᱜᱮ᱾
ᱦᱮ ᱟᱫᱚ ᱟᱹᱰᱤ ᱨᱚᱠᱚᱢ ᱚᱱᱮ ᱚᱱᱠᱟᱱᱟᱜ ᱩᱵ ᱠᱚ ᱧᱩᱨᱩᱜ ᱠᱟᱱᱟ᱾
ᱦᱮᱸ ᱦᱮᱸ ᱦᱩᱸ᱾
ᱚᱱᱠᱟ ᱫᱚ ᱤᱧᱟᱹᱜ ᱦᱚᱸ ᱚᱱᱠᱟ ᱟᱫᱚ ᱦᱟᱸᱜ ᱚᱰᱮ ᱠᱷᱚᱡ ᱫᱚ ᱦᱟᱸᱜ ᱱᱤᱛᱚᱜ ᱫᱚ ᱵᱟᱹᱱᱩᱧᱟ᱾ ᱟᱫᱚ ᱦᱟᱸᱜ ᱪᱤᱠᱟᱹᱜ ᱠᱟᱱᱟ ᱦᱟᱸᱜ ᱱᱤᱛᱚᱜ ᱦᱟᱸᱜ᱾
ᱦᱮᱸ ᱦᱮᱸ ᱵᱟᱝ ᱜᱚᱝᱠᱮ ᱚᱲᱟᱜ ᱨᱮ ᱛᱟᱦᱮ ᱞᱮ ᱠᱷᱟᱡ ᱫᱚ ᱚᱱᱟ ᱚᱸᱰᱮ ᱚᱱᱟ ᱠᱷᱚᱱ ᱦᱚᱸ ᱩᱵ ᱧᱩᱨᱩ ᱠᱷᱚᱱ ᱫᱚ ᱠᱟᱹᱴᱤᱡ ᱨᱮᱫᱚ ᱨᱮᱦᱟᱭ ᱧᱟᱢᱚᱜ ᱜᱮᱭᱟ ᱡᱮ ᱚᱱᱠᱟ ᱩᱵ ᱧᱩᱨᱩᱜ ᱠᱷᱚᱱᱟ ᱚᱱᱟ ᱚᱱᱟ ᱠᱟᱛᱷᱟ ᱫᱚ ᱵᱟᱝ ᱠᱟᱱᱟ᱾
ᱦᱮᱸ ᱦᱮᱸ᱾
ᱟᱫᱚ ᱚᱱᱟᱫᱚ ᱡᱟᱭᱜᱟ ᱚᱱᱩᱯᱟᱛ ᱛᱮ ᱛᱟᱦᱮᱸ ᱵᱟᱲᱟ ᱦᱩᱭ ᱠᱟᱱ ᱜᱮᱭᱟ ᱚᱱᱟ ᱩᱰᱩᱠ ᱵᱟᱲᱟ ᱟᱠᱟᱱ ᱜᱮᱭᱟ ᱩᱵ ᱠᱚᱦᱚᱸ᱾
ᱩᱸ ᱟᱫᱚ ᱚᱱᱮ ᱚᱱᱠᱟ ᱯᱨᱚᱵᱞᱮᱢ
ᱮᱸ᱾
ᱛᱟᱦᱚᱞᱮ ᱟᱯᱮᱥᱮᱫ ᱛᱟᱦᱚᱞᱮ ᱚᱠᱟᱞᱮᱠᱟ ᱪᱟᱥ ᱠᱚᱫᱚ ᱡᱟᱥᱛᱤ ᱠᱟᱭᱛᱮ ᱛᱟᱦᱚᱞᱮ ᱚᱱᱮ ᱫᱟᱜ ᱮᱢ ᱞᱟᱹᱭ ᱠᱮᱭᱟ ᱟᱨ ᱫᱟᱜ ᱨᱮᱭᱟᱜ ᱟᱱᱟᱴ ᱛᱚ ᱚᱱᱟ ᱠᱚᱫᱚ ᱪᱟᱥ ᱜᱮ ᱵᱟᱝ ᱦᱩᱭᱩᱜᱼᱟ ᱦᱟᱝ?
ᱦᱮᱸ ᱡᱚᱱᱰᱨᱟ ᱠᱚᱫᱚ ᱜᱚᱝᱠᱮ ᱦᱚᱸᱜᱼᱚᱭ ᱱᱮᱛᱟᱨ ᱫᱤᱱ ᱫᱚ ᱦᱩᱭᱩᱜᱼᱟ ᱢᱟᱱᱮ ᱠᱚ ᱮᱨ ᱵᱟᱲᱟ ᱠᱟᱜ ᱜᱮᱭᱟ ᱞᱟᱦᱟ ᱛᱮ ᱡᱚᱛᱚ ᱠᱷᱚᱱ ᱛᱚᱨᱮᱱ ᱤᱭᱟᱹ ᱥᱮᱜ ᱨᱮ ᱟᱢᱵᱚᱵᱛᱤ ᱥᱮᱜ ᱨᱮ ᱩᱱ ᱥᱚᱢᱚᱭ ᱫᱟᱜ ᱵᱟᱲᱟ ᱠᱮᱫᱟᱭ ᱥᱮ ᱛᱟᱦᱚᱞᱮ ᱚᱱᱟ ᱞᱟᱦᱟ ᱨᱮᱜᱮ ᱠᱚ ᱚᱱᱟ ᱠᱚᱫᱚ ᱠᱚ ᱨᱚᱦᱚᱭ ᱵᱟᱲᱟ ᱠᱟᱫᱟ, ᱦᱩᱭ ᱠᱟᱱ ᱜᱮᱭᱟ ᱚᱱᱟ ᱦᱚᱸ ᱢᱟᱱᱮ ᱫᱚᱢᱮ ᱫᱚ ᱵᱟᱝ ᱡᱚᱢ ᱞᱟᱹᱜᱤᱫ ᱠᱚ ᱪᱟᱥᱟ ᱡᱮ ᱡᱚᱱᱰᱨᱟ ᱢᱮᱱᱟᱜ ᱛᱟᱞᱮᱭᱟ ᱮᱴᱟᱜ ᱦᱚᱲ ᱪᱮᱫᱟᱜ ᱠᱚ ᱡᱚ ᱢᱟ ᱚᱱᱟ ᱥᱟᱸᱣᱛᱮ ᱱᱤᱡᱮ ᱦᱚᱸ ᱡᱚᱢ ᱦᱩᱭᱩᱜᱼᱟ᱾
ᱦᱮᱸ ᱦᱮᱸ ᱴᱷᱤᱠ ᱟᱨ ᱚᱱᱠᱟ ᱡᱩᱫᱤ ᱫᱟᱜ ᱞᱮᱠᱷᱟᱱ ᱫᱚ ᱢᱟᱱᱮ ᱤᱭᱟᱹᱜᱤ ᱵᱷᱟᱹᱜᱮᱭᱟ ᱢᱟᱱᱮ ᱮᱨ ᱞᱮᱠᱷᱟᱱ ᱜᱮ ᱵᱷᱟ ᱜᱮ ᱨᱚᱦᱚᱭ ᱜᱮ ᱵᱷᱟᱹᱜᱤᱭᱟ ᱪᱮᱫᱟᱜ ᱥᱮ ᱵᱟᱝ ᱠᱷᱟᱱ ᱫᱚ ᱟᱫᱚ ᱚᱠᱟᱨᱮ ᱟᱫᱚ ᱦᱮᱸ ᱵᱮᱠᱟᱨᱚᱜᱼᱟ ᱠᱷᱮᱛ ᱜᱮ ᱵᱮᱠᱟᱨ ᱛᱟᱦᱮᱸᱱᱟ ᱟᱨ ᱫᱟᱜ ᱥᱚᱢᱚᱭ ᱨᱮᱦᱚᱸ ᱡᱩᱫᱤ ᱵᱟᱢ ᱤᱭᱟᱹᱭᱟ᱾
ᱦᱮᱸ᱾
ᱟᱫᱚ ᱤᱱᱟᱹ ᱛᱮᱜᱮ ᱞᱤᱧ ᱞᱟᱹᱭ ᱫᱟ, ᱚᱱᱟ ᱥᱚᱵᱽᱡᱤ ᱠᱚᱵᱤᱱ ᱨᱚᱦᱚᱭ ᱫᱟᱲᱮᱭᱟᱜ ᱠᱷᱟᱱ ᱞᱟᱵᱷ ᱢᱮᱱᱟᱜᱼᱟ᱾ ᱥᱮᱭ ᱛᱚ ᱵᱟᱝ ᱦᱩᱭᱩᱜ ᱠᱟᱱᱟ ᱥᱚᱵᱽᱡᱤ ᱛᱮ ᱮᱢᱱᱤ ᱛᱮᱜᱮ ᱥᱚᱵᱽᱡᱤ ᱨᱮᱱᱟᱜ ᱯᱚᱭᱥᱟ ᱫᱚ ᱰᱷᱮᱨ ᱜᱮ ᱢᱮᱱᱟᱜᱼᱟ, ᱱᱚᱸᱜᱼᱚᱭ ᱡᱮᱢᱚᱱ ᱢᱟᱹᱨᱤᱪ ᱠᱚ ᱡᱩᱫᱤ ᱵᱤᱱ ᱨᱚᱦᱚᱭ ᱫᱟᱲᱮᱭᱟᱜᱼᱟ ᱟᱨ ᱢᱟᱞᱦᱟᱱ ᱠᱚᱵᱤᱱ ᱨᱚᱦᱚᱭ ᱫᱟᱲᱮᱭᱟᱜᱼᱟ ᱵᱷᱟᱹᱜᱤ ᱯᱚᱭᱥᱟ ᱢᱮᱱᱟᱜᱼᱟ ᱾ᱢᱤᱫᱥᱚ ᱴᱟᱠᱟ ᱠᱤᱞᱳ ᱦᱚᱭᱛᱚ ᱪᱟᱞᱟᱜᱼᱟ, ᱤᱭᱟᱹ ᱥᱚ ᱦᱮᱸ ᱢᱟᱞᱦᱟᱱ ᱫᱚ ᱦᱟᱸᱜ ᱟᱨ ᱱᱚᱛᱮ ᱢᱟᱹᱨᱤᱪ ᱦᱚᱸ ᱫᱩᱥᱚ ᱴᱟᱠᱟ ᱨᱳᱡ ᱪᱟᱞᱟᱜ ᱠᱟᱱ ᱜᱮᱭᱟ ᱥᱮ ᱰᱮᱲᱥᱚ ᱴᱟᱠᱟ ᱪᱟᱞᱟᱜ ᱠᱟᱱᱟ᱾
ᱦᱮᱸ ᱦᱮᱸ ᱴᱷᱤᱠ ᱴᱷᱤᱠ ᱦᱮᱸ ᱟᱫᱚ ᱚᱱᱟ ᱯᱮ ᱚᱱᱟ ᱱᱟᱠᱷᱟ ᱫᱚ ᱦᱟᱸᱜ ᱚᱱᱠᱟ ᱜᱮ ᱠᱚᱨᱟᱣ ᱦᱩᱭᱩᱜᱼᱟ, ᱡᱟᱦᱟᱸ ᱫᱚ ᱚᱱᱮ ᱚᱝᱠᱟ ᱡᱩᱫᱤ ᱪᱮᱫ ᱛᱮᱫᱚ ᱠᱚᱢ ᱧᱚᱜ ᱢᱟᱱᱮ ᱫᱟᱜ ᱞᱟᱜᱟᱜᱼᱟ ᱪᱮᱫ ᱪᱟᱥ ᱨᱮᱫᱚ ᱦᱮᱸᱥᱮ᱾ ᱟᱫᱚ ᱚᱱᱟ ᱠᱚᱢ ᱪᱟᱥᱫᱟ ᱟᱨ ᱢᱟᱱᱮ ᱛᱟᱦᱚᱞᱮ ᱟᱢ ᱡᱟᱦᱟᱸ ᱞᱮᱠᱟᱢ ᱞᱟᱹᱭ ᱠᱮᱫᱟ ᱟᱱᱟᱡ ᱠᱚ ᱨᱮᱭᱟᱜ ᱫᱟᱢ ᱰᱷᱮᱨ ᱜᱮᱭᱟ, ᱛᱟᱦᱚᱞᱮ ᱟᱱᱟᱡ ᱠᱚ ᱪᱟᱥ ᱞᱮᱠᱷᱟᱱ ᱫᱚ ᱛᱟᱦᱚᱞᱮ ᱚᱱᱠᱟ ᱠᱚ ᱵᱮᱥᱤ ᱯᱚᱭᱥᱟᱹ ᱧᱟᱢᱚᱜᱼᱟ ᱛᱟᱦᱚᱞᱮ᱾
ᱦᱮᱸ ᱵᱮᱥᱤ ᱯᱚᱭᱥᱟ ᱧᱟᱢᱚᱜᱼᱟ ᱦᱩᱲᱩ ᱠᱷᱚᱡ ᱫᱚ ᱵᱮᱥᱤ ᱧᱟᱢᱚᱜ ᱱᱚᱸᱜᱼᱚᱭ ᱡᱮᱢᱚᱱ ᱧᱮᱞᱵᱤᱱ ᱦᱩᱲᱩ ᱵᱤᱱ ᱪᱟᱥᱟ ᱛᱚ ᱦᱩᱲᱩ ᱨᱮᱱᱟᱜ ᱫᱟᱢ ᱱᱤᱛᱚᱜ ᱩᱱᱤᱥ ᱴᱟᱠᱟ ᱚᱱᱟ ᱠᱷᱚᱡ ᱫᱚ ᱵᱟᱹᱲᱛᱤ ᱫᱚ ᱵᱟᱝ ᱾ᱟᱨ ᱚᱱᱟ ᱠᱷᱚᱡ ᱫᱚ ᱥᱟᱨ ᱨᱮᱱᱟᱜ ᱫᱟᱢ ᱱᱤᱛᱚᱜ ᱯᱚᱧᱪᱟᱥ ᱴᱟᱠᱟ ᱠᱤᱞᱳ, ᱵᱟᱲᱟᱭ ᱟᱹᱵᱤᱱ ᱥᱮ, ᱵᱟᱠᱚ ᱮᱢ ᱞᱟᱹᱜᱤᱫᱚᱜ ᱠᱟᱱᱟ ᱫᱚ ᱠᱟᱱ ᱠᱚᱨᱮ ᱱᱚᱣᱟ ᱠᱚᱠᱚᱭ ᱪᱟᱞᱟᱜ ᱦᱩᱭᱩᱜ ᱠᱟᱱᱟ ᱢᱮᱱ ᱫᱟ ᱵᱟᱝ᱾
ᱟᱪᱪᱷᱟ᱾
ᱮᱸ ᱯᱚᱧᱪᱟᱥ ᱴᱟᱠᱟ ᱪᱷᱟᱲᱟ ᱵᱟᱞᱮ ᱮᱢᱚᱜᱼᱟ, ᱢᱟ ᱵᱟᱫᱽᱫᱷᱚ ᱡᱟᱞᱟ ᱡᱟᱦᱟᱸᱭ ᱫᱚᱨᱠᱟᱨ ᱫᱚ ᱩᱱᱤ ᱦᱟᱛᱟᱣ ᱜᱮ ᱞᱟᱜᱟᱣᱟᱭᱟ᱾
ᱦᱮᱸ ᱟᱨ ᱪᱤᱠᱟᱹᱭᱟᱢ ᱦᱟᱛᱟᱣ ᱵᱟᱝ ᱵᱟᱝ ᱦᱟᱛᱟᱣ ᱞᱮᱠᱷᱟᱱ ᱵᱟᱝ ᱜᱟᱱᱚᱜ ᱠᱟᱱᱟ ᱥᱮ?
ᱦᱮᱸ ᱦᱮᱸ ᱦᱮᱸ᱾
ᱦᱩᱸ ᱚᱱᱮ ᱚᱱᱠᱟ ᱵᱮᱠᱟᱨ ᱛᱟᱦᱞᱮ ᱫᱟᱜ ᱨᱮᱭᱟᱜ ᱟᱱᱟᱴ ᱫᱚ ᱟᱨ ᱫᱟᱜ ᱠᱟᱱ ᱜᱮᱭᱟ ᱛᱚ ᱟᱵᱚᱣᱟᱜ ᱢᱟᱹᱱᱢᱤ ᱠᱚᱣᱟᱜ ᱫᱚ ᱟᱥᱚᱞ ᱡᱤᱱᱤᱥ ᱥᱮ ᱦᱮᱸ᱾ ᱫᱟᱠᱟ ᱵᱟᱢ ᱡᱚᱢ ᱨᱮᱦᱚ ᱯᱮ ᱫᱤᱱ ᱯᱩᱱ ᱫᱤᱱ ᱫᱟᱜ ᱚᱱᱟ ᱫᱚ ᱴᱷᱤᱠ ᱜᱮᱭᱟ, ᱫᱟᱜ ᱯᱮ ᱫᱤᱱ ᱯᱩᱱ ᱫᱤᱱ ᱵᱟᱢ ᱧᱩ ᱞᱮᱠᱷᱟᱱ ᱫᱚ ᱟᱢ ᱫᱚᱢ
ᱦᱩᱸ ᱵᱟᱧᱪᱟᱣ ᱢᱩᱥᱠᱤᱞ ᱜᱮᱭᱟ ᱦᱚᱲᱢᱚ ᱨᱮᱛᱚ ᱥᱩᱫᱩ ᱫᱟᱜ ᱛᱮᱜᱮ ᱛᱚ ᱯᱮᱨᱮᱡ ᱢᱮᱱᱟᱜ ᱛᱟᱵᱚᱱᱟ᱾ ᱫᱟᱜ ᱵᱚᱞᱛᱮ ᱢᱟᱭᱟᱝ ᱦᱮᱸ
ᱦᱮᱸ ᱾
ᱦᱩᱸ ᱾
ᱦᱩᱸ ᱟᱫᱚ ᱫᱟᱜ ᱠᱟᱱ
ᱠᱚ ᱞᱟᱹᱭᱫᱟ ᱢᱮᱱᱫᱟ ᱫᱤᱱ ᱨᱮ ᱪᱟᱨ ᱞᱤᱴᱟᱨ ᱫᱟᱜ ᱧᱩ ᱦᱩᱭᱩᱜᱼᱟ ᱛᱚᱵᱮᱱᱟ ᱥᱚᱨᱤᱨ ᱨᱮ ᱠᱚ
ᱦᱳᱭ ᱴᱷᱤᱠ ᱴᱷᱤᱠ ᱚᱱᱠᱟᱜᱮ ᱚᱱᱠᱟᱜᱮ ᱰᱟᱠᱴᱟᱨ ᱠᱚ ᱞᱟᱹᱭᱫᱟ ᱡᱮ ᱛᱟ ᱢᱟᱱᱮ ᱳᱭ ᱪᱟᱨ ᱪᱟᱨ ᱞᱤᱴᱟᱨ ᱠᱷᱚᱡ ᱪᱮᱛᱟᱱ ᱛᱤᱱᱟᱹᱜ ᱯᱮ ᱧᱩ ᱫᱟᱲᱮᱭᱟᱜᱼᱟ ᱵᱮᱥᱤ ᱛᱤᱱᱟᱹᱜ ᱯᱮ ᱧᱩᱭᱟ ᱯᱮ ᱩᱱᱟᱹᱜ ᱜᱮ ᱵᱷᱟᱜᱮᱜᱼᱟ ᱾ ᱩᱸ ᱛᱟᱦᱚᱞᱮ ᱟᱨ ᱢᱟᱱᱮ ᱞᱟᱹᱭ ᱫᱟᱠᱚ ᱦᱚᱲᱢᱚ ᱨᱮ ᱛᱤᱱᱟᱹᱜ ᱡᱩᱫᱤ ᱫᱟᱜ ᱥᱚᱴᱚᱜᱼᱟ ᱥᱮ ᱟᱹᱰᱤ ᱨᱚᱠᱚᱢᱟᱜ ᱟᱱᱟᱴ ᱦᱤ ᱢᱟᱱᱮ ᱛᱟᱯᱚᱨᱮ ᱵᱚᱦᱚᱜ ᱦᱟᱹᱥᱩ ᱛᱷᱮᱠᱮ ᱦᱟᱱᱮ ᱢᱟᱭᱟᱢ ᱠᱚᱢᱚᱜ ᱛᱟᱢᱟ ᱟᱹᱰᱤ ᱨᱚᱠᱚᱢ ᱾
ᱟᱹᱰᱤ ᱨᱚᱠᱚᱢ ᱟᱹᱰᱤ ᱨᱚᱠᱚᱢ ᱾ ᱤᱱᱟᱹ ᱠᱷᱟᱹᱛᱤᱨ ᱜᱮ ᱛᱚ ᱜᱚᱢᱠᱮ ᱱᱮᱛᱟᱨ ᱫᱚ ᱚᱱᱮ ᱠᱷᱤᱞ ᱫᱚ ᱫᱚᱨᱠᱟᱨᱚᱜ ᱠᱟᱱᱟ ᱢᱟᱴᱷ ᱨᱮ, ᱟᱹᱵᱤᱱ ᱫᱚ ᱯᱮᱠᱴᱤᱥ ᱵᱟᱲᱟᱭ ᱵᱤᱱ ᱥᱮ ᱡᱟᱦᱟᱸᱱᱟᱜ ᱜᱮ! ᱢᱟᱱᱮ ᱦᱚᱲᱢᱚ ᱯᱷᱤᱴ ᱞᱟᱹᱜᱤᱫᱼᱟ, ᱟᱹᱞᱤᱧ ᱫᱚ ᱵᱟᱞᱤᱧ ᱞᱟᱹᱭᱫᱟ ᱡᱮ ᱦᱟᱱᱮ ᱢᱟᱨᱟᱝ ᱞᱟᱹᱴᱩ ᱜᱚᱰᱟ ᱨᱮ ᱠᱷᱮᱞ ᱞᱟᱜᱟᱣ ᱵᱮᱱᱟ ᱞᱟᱠᱷ ᱞᱟᱠᱷ ᱴᱟᱠᱟᱨᱮ ᱚᱝᱠᱟ ᱫᱚ ᱵᱟᱝ ᱡᱮ ᱦᱚᱲᱢᱚ ᱟᱢᱟᱜ ᱯᱷᱤᱴ ᱛᱟᱦᱮᱱ ᱢᱟ ᱤᱱᱟᱹ ᱠᱷᱟᱹᱛᱤᱨ ᱱᱚᱰᱮ ᱫᱟᱹᱲ ᱵᱟᱲᱟᱭ ᱢᱮ ᱵᱮᱭᱟᱢ ᱢᱮ ᱾
ᱦᱮᱸ, ᱦᱩᱸ ᱾ ᱮᱠᱟᱞ ᱮᱠᱟᱞ ᱞᱟᱹᱠᱛᱤᱭᱟ ᱚᱱᱟ ᱠᱚᱫᱚ ᱥᱟᱹᱨᱤᱜᱮ, ᱚᱱᱮ ᱚᱱᱟ
ᱠᱤᱭᱟ ᱱᱚᱣᱟ ᱫᱚ ᱱᱤᱡᱮ ᱛᱮᱜᱮ ᱛᱮᱭᱟᱨ ᱞᱟᱜᱼᱟ ᱥᱮ ᱪᱮᱫ ᱵᱤᱱ ᱞᱟᱹᱭᱟ?
ᱦᱳᱭ ᱦᱳᱭ ᱦᱳᱭ ᱮᱠᱫᱚᱢ ᱮᱠᱫᱚᱢ, ᱟᱫᱚ ᱚᱱᱮ ᱠᱚ ᱞᱟᱹᱭᱮᱫ ᱜᱮᱭᱟ ᱠᱚ ᱡᱮ ᱡᱟᱹᱥᱛᱤ ᱠᱟᱭᱛᱮ ᱱᱚᱝᱠᱟ ᱡᱟᱦᱟᱸᱭ ᱥᱟᱵ ᱢᱮ ᱮᱴᱟᱜ ᱫᱤᱥᱚᱢ ᱨᱮᱭᱟᱜ ᱠᱟ ᱛᱷᱟ ᱞᱟᱹᱭ ᱜᱟᱱᱚᱜ ᱠᱟᱱᱟ ᱡᱟᱦᱟᱸ ᱫᱚ ᱡᱟᱯᱟᱱ ᱦᱮᱸ ᱡᱟᱯᱟᱱ ᱨᱮᱱ ᱩᱱᱠᱩ ᱨᱮᱫᱚ ᱪᱤᱠᱟᱹᱛᱮ ᱡᱟᱹᱥᱛᱤ ᱫᱤᱱ ᱮᱠᱥᱚ ᱠᱷᱚᱡ ᱪᱮᱛᱟᱱ ᱚᱱᱠᱟ ᱠᱚ ᱵᱟᱧᱪᱟᱣ ᱠᱚ ᱛᱟᱦᱮᱱ ᱠᱟᱱᱟ ᱾ ᱞᱟᱹᱭ ᱫᱟᱠᱚ ᱩᱱᱠᱩ ᱫᱚ ᱟᱸ ᱡᱟᱹᱥᱛᱤ ᱠᱟᱭᱛᱮ ᱵᱮᱭᱟᱢ ᱟᱠᱚ ᱫᱤᱱ ᱦᱤᱞᱳᱜ ᱦᱮᱸ, ᱮᱸ ᱱᱮᱭᱟᱢᱟᱠᱚ ᱛᱟᱨᱯᱚᱨᱮ ᱡᱚᱢ ᱧᱩ ᱠᱚ ᱢᱮᱱᱴᱮᱱᱟ ᱠᱚ ᱡᱟᱦᱟᱸ ᱫᱚ ᱟᱠᱚ ᱚᱝᱠᱟᱱᱟᱜ ᱥᱩᱱᱩᱢ ᱡᱤᱱᱤᱥ ᱡᱟᱛᱤ ᱦᱮᱸ, ᱦᱮᱸ ᱥᱩᱱᱩᱢ ᱡᱤᱱᱤᱥ ᱡᱟᱹᱥᱛᱤ ᱵᱟᱠᱚ ᱡᱚᱢᱟ, ᱦᱮᱸ ᱥᱩᱱᱩᱢ ᱵᱟᱠᱚ ᱡᱚᱢᱟ ᱳᱭ ᱚᱱᱮ ᱡᱚᱵ ᱡᱚ ᱡᱚᱵᱤᱞᱤ ᱡᱟᱦᱟᱸ ᱠᱩ ᱫᱚ ᱚᱭ ᱟᱯᱮᱞ ᱠᱚ ᱡᱟᱦᱟᱸ ᱛᱤᱱᱟᱹᱜ ᱚᱱᱟ ᱜᱮᱠᱚ ᱦᱮ ᱵᱟᱫᱟᱢ ᱠᱚ ᱚᱱᱟ ᱠᱚᱜᱮ ᱾ ᱡᱟᱹᱥᱛᱤ ᱠᱟᱭᱛᱮ ᱚᱝᱠᱟᱱᱟᱜ ᱨᱚᱦᱚᱲ
ᱛᱮ ᱟᱵᱚ ᱦᱮᱸ ᱾ ᱟᱵᱚ ᱫᱚ ᱢᱤᱫᱴᱮᱱ ᱥᱤᱥᱴᱮᱢ ᱨᱮ ᱢᱮᱱᱟᱜ ᱵᱚᱱᱟ ᱥᱤᱥᱴᱮᱢ ᱡᱩᱫᱤ ᱵᱚᱱ ᱯᱷᱳᱞᱳᱭᱟ, ᱛᱟᱦᱚᱞᱮ ᱟᱵᱚ ᱥᱤᱥᱴᱮᱢ ᱨᱮ ᱛᱮᱜᱮ ᱵᱚᱱ ᱛᱟᱲᱟᱢ ᱞᱟᱜᱟᱣ ᱵᱚᱱᱟ ᱟᱨ ᱵᱮᱥ ᱵᱚᱱ ᱛᱟᱦᱮᱱᱟ ᱾ ᱟᱨ ᱥᱤᱥ ᱴᱮᱢ ᱡᱩᱫᱤ ᱵᱟᱵᱚᱱ ᱦᱟᱛᱟᱣᱟ ᱛᱟᱦᱚᱞᱮ ᱠᱷᱟᱱ ᱫᱚ ᱢᱟᱱᱮ ᱵᱮᱥᱤᱥᱴᱮᱢ ᱨᱮᱜᱮ ᱵᱚᱱ ᱪᱟᱞᱟᱜᱼᱟ ᱾ ᱟᱫᱚ ᱱᱚᱜᱼᱚᱭ ᱱᱤᱭᱟᱹ ᱠᱟᱛᱷᱟ ᱜᱮ ᱚᱠᱚᱭ ᱮᱱᱛᱮ ᱛᱤᱱᱟᱹᱜ ᱦᱚᱲ ᱠᱚ ᱵᱩᱡᱽ ᱟᱨ ᱛᱤᱱᱟᱹᱜ ᱦᱚᱲ ᱵᱟᱠᱚ ᱵᱩᱡᱽ! ᱱᱚᱣᱟ ᱵᱩᱡᱽ ᱞᱟᱜᱟᱣᱟ ᱵᱚᱱᱟ, ᱦᱮᱸ ᱾
ᱦᱮᱸ ᱦᱮᱸ ᱮᱠᱫᱚᱢ, ᱟᱫᱚ ᱦᱚᱜᱼᱚ ᱱᱤᱭᱟᱹ ᱜᱮ ᱟᱫᱚ ᱵᱟᱹᱵᱩ ᱱᱤᱭᱟᱹ ᱠᱚ ᱟᱫᱚ ᱢᱮᱱᱴᱮᱱ ᱦᱩᱭᱩᱜ ᱡᱚᱢ ᱠᱚ ᱠᱟᱹᱴᱤᱡ ᱤᱭᱟᱹᱭ ᱦᱩᱭᱩᱜ ᱛᱟᱵᱚᱱᱟ, ᱢᱟᱱᱮ ᱦᱚᱜᱼᱚᱝ ᱠᱟᱱᱟ ᱦᱚᱸᱜᱼᱚᱭ ᱡᱮ ᱟᱸᱱᱮ ᱥᱚᱵᱽᱡᱤ ᱠᱚᱦᱚᱸ ᱡᱟᱦᱟᱸ ᱛᱤᱱᱟᱹᱜ ᱟᱱᱟᱡᱽ ᱠᱚ ᱵᱟᱡᱟᱨ ᱠᱷᱚᱱᱟᱜ ᱠᱚ ᱠᱤᱨᱤᱧ ᱟᱹᱜᱩᱭᱮᱫᱟ, ᱚᱱᱟ ᱩᱱᱠᱩ ᱫᱚ ᱡᱟᱦᱟᱸ ᱛᱤᱱᱟᱹᱜ ᱥᱟᱨ ᱠᱮᱢᱤᱠᱮᱞ ᱠᱚᱛᱮ ᱪᱚ ᱠᱚ ᱤᱭᱟᱹᱭᱮᱫᱟ ᱥᱮ ᱦᱟᱨᱟᱭ ᱫᱟ ᱠᱚ ᱥᱮ ᱾ ᱟᱫᱚ ᱚᱱᱟ ᱡᱚᱢ ᱠᱟᱛᱮᱫ ᱪᱮᱫ ᱦᱩᱭᱩᱜ ᱠᱟᱱᱟ? ᱟᱫᱚ ᱟᱵᱚᱣᱟᱜ ᱦᱚᱲᱢᱚ ᱨᱮᱱᱟᱜ ᱫᱟᱲᱮ ᱫᱚ ᱵᱟᱹᱱᱩᱜᱼᱟ ᱚᱝᱠᱟ ᱫᱚ ᱞᱟᱦᱟᱛᱮᱱ ᱦᱚᱲ ᱞᱮᱠᱟ ᱾
ᱵᱟᱝ ᱵᱟ ᱨᱳᱜᱽ ᱟᱡᱟᱨ ᱛᱮᱜᱮ ᱠᱚ ᱯᱮᱨᱮᱡ ᱮ ᱵᱚᱱᱟ ᱟᱵᱚ ᱛᱮᱜᱮ ᱾
ᱦᱩᱸ ᱱᱚᱜ-ᱚᱭ ᱡᱮ ᱦᱚᱸᱜᱼᱚᱭ ᱠᱟᱹᱴᱤᱡ ᱫᱟᱜ ᱛᱮᱜᱮᱢ ᱞᱚᱦᱚᱫ ᱞᱮᱱᱠᱷᱟᱱ ᱜᱮ ᱟᱢ ᱫᱚ ᱠᱷᱩᱜ ᱢᱟᱫᱟ ᱧᱟᱢ ᱠᱮᱫ ᱢᱮᱭᱟ ᱾ ᱦᱮᱸ ᱥᱮ, ᱱᱚᱜᱼᱚ ᱱᱚᱝᱠᱟ᱾
ᱦᱩᱸ, ᱦᱮᱸ ᱜᱚᱝᱠᱮ ᱚᱠᱛᱚ ᱢᱟᱛᱚ ᱥᱮᱴᱮᱨᱮᱱ ᱜᱮ ᱜᱚᱞᱯᱚ ᱦᱚᱸ ᱟᱹᱰᱤ ᱩᱛᱟᱹᱨᱱᱟᱝ ᱜᱚᱞ ᱯᱚ ᱠᱮᱫᱟ ᱵᱩᱜᱤ ᱵᱟᱹᱲᱤᱡ, ᱦᱮᱸ ᱟᱹᱵᱤᱱ ᱥᱟᱶ ᱜᱚᱞᱯᱚ ᱠᱟᱛᱮ ᱠᱷᱩᱵ ᱵᱟᱹᱞᱤᱞᱤᱧ ᱵᱩᱡᱽ ᱠᱮᱫᱼᱟ ᱾
ᱤᱧ ᱦᱚᱸ ᱤᱧ ᱦᱚᱸ ᱵᱷᱟᱜᱮ ᱜᱮ ᱵᱚᱞᱮᱧ ᱵᱩᱡᱷ ᱠᱮᱫᱟ ᱤᱧᱦᱚᱸ ᱾